ᱦᱮᱞᱳ
ᱦᱮᱞᱳ
ᱦᱮᱸ ᱟᱸᱡᱚᱢ ᱧᱟᱢ ᱫᱟᱵᱮᱱ?
ᱦᱮᱸ ᱟᱸᱡᱚᱢᱚᱜ ᱠᱟᱱ ᱛᱟᱵᱮᱱ ᱜᱮᱭᱟ ᱱᱤᱛ ᱫᱚ ᱦᱟᱸᱜ ᱟᱹᱞᱤᱧᱟᱜ ᱟᱲᱟᱝ ᱪᱮᱫ ᱞᱮᱠᱟ ᱟᱸᱡᱚᱢᱚᱜ ᱠᱟᱱᱟ?
ᱦᱮᱸ ᱦᱮᱸ ᱴᱷᱤᱠ ᱴᱷᱟᱠ ᱜᱮ ᱟᱸᱡᱚᱢᱚᱜ ᱠᱟᱱᱟ
ᱚ ᱴᱷᱤᱠ ᱜᱮ ᱟᱸᱡᱚᱢᱚᱜ ᱠᱟᱱ ᱠᱷᱟᱱ ᱟᱹᱰᱤ ᱱᱟᱯᱟᱭ ᱟᱫᱚ ᱪᱮᱫ ᱵᱮᱱ ᱪᱤᱠᱟᱹ ᱵᱟᱲᱟᱭ ᱛᱮ ᱱᱤᱛᱚᱜ ᱫᱚ?
ᱱᱤᱛᱚᱜ ᱫᱚᱻ ᱪᱮᱠᱚᱢ ᱫᱚ ᱪᱮᱫ ᱜᱮ ᱪᱮᱠᱟ ᱫᱚ ᱵᱟᱝ ᱦᱩᱭᱩᱜᱼᱟ ᱡᱚᱢ ᱵᱟᱲᱟᱭ ᱦᱩᱭᱩᱜᱼᱟ ᱦᱟᱸ ᱢᱤᱫ ᱜᱷᱟᱹᱲᱤ ᱯᱚᱨ ᱟᱫᱚ ᱡᱤᱨᱟᱹᱣ ᱠᱚᱜ ᱦᱩᱭᱩᱜᱼᱟ
ᱟᱪᱪᱷᱟ ᱟᱹᱞᱤᱧ ᱦᱚᱸ ᱱᱚᱜᱼᱚᱭ ᱡᱟᱦᱟᱱᱟᱜ ᱫᱚ ᱵᱟᱹᱞᱤᱧ ᱪᱤᱠᱟᱹ ᱫᱟ ᱱᱚᱣᱟ ᱵᱟᱦᱨᱮ ᱥᱮᱫ ᱨᱮᱜᱮ ᱜᱟᱞᱢᱟᱨᱟᱣ ᱦᱩᱭᱩᱜ ᱠᱟᱱ ᱛᱮᱜᱮ ᱼᱼ
ᱵᱟᱨᱦᱮ ᱥᱮᱫ ᱨᱮᱜᱮ ᱱᱚᱜᱼᱚᱭ ᱞᱤᱧ ᱜᱟᱞᱢᱟᱨᱟᱜ ᱠᱟᱱᱟ ᱟᱨ ᱡᱟᱦᱟᱱᱟᱜ ᱫᱚ ᱦᱟᱸᱜ ᱚᱝᱠᱟ ᱫᱚ ᱵᱟᱝ ᱪᱮᱠᱟᱹᱭ ᱦᱩᱭᱩᱜ ᱠᱟᱱᱟ ᱟᱫᱚ ᱱᱤᱛᱳᱜ ᱫᱚ ᱦᱟᱸᱜ ᱱᱚᱜᱼᱚᱭᱼᱼ ᱱᱤᱛᱚᱜ ᱵᱟᱨᱦᱮ ᱥᱮᱫ ᱨᱮᱧ ᱩᱰᱩᱝ ᱠᱟᱱᱟ ᱚᱱᱟ ᱜᱟᱞᱢᱟᱨᱟᱣ ᱦᱩᱭᱩᱜ ᱠᱟᱱᱛᱮ ᱚᱲᱟᱜ ᱨᱮ ᱦᱚᱸ ᱚᱱᱟ ᱚᱲᱟᱜ ᱡᱟᱹᱯᱤᱫ ᱵᱟᱲᱟᱣ ᱠᱟᱫᱟ ᱠᱚ ᱥᱮ ᱜᱤᱛᱤᱡ ᱵᱟᱲᱟᱣ ᱠᱟᱱᱟ ᱠᱚ ᱛᱚ ᱩᱝᱠᱩᱼᱼ ᱵᱟᱠᱚ ᱰᱤᱥᱴᱟᱵᱚᱜ ᱞᱟᱹᱜᱤᱫ ᱛᱮ ᱱᱚᱜᱼᱚᱭ ᱚᱱᱟ ᱤᱭᱟᱹᱛᱮ ᱱᱚᱜᱼᱚᱭ ᱵᱟᱦᱨᱮ ᱥᱮᱫ ᱨᱮᱜᱮ ᱦᱟᱸᱜ ᱜᱟᱞᱢᱟᱨᱟᱣ ᱠᱚᱫᱚ ᱦᱩᱭᱩᱜ ᱼᱼ ᱵᱟᱜ ᱟᱪᱪᱷᱟ ᱜᱚᱝᱠᱮ ᱟᱞᱮ ᱥᱮᱫ ᱱᱚᱜᱼᱚᱭ ᱱᱮᱛᱟᱨ ᱜᱮᱛᱚ ᱢᱟᱱᱮ ᱟᱹᱰᱤ ᱡᱩᱨ ᱮ ᱫᱟᱜᱮᱜ ᱠᱟᱱ ᱦᱩᱲᱩᱼᱼ ᱠᱚᱸᱦᱚᱸ ᱞᱮ ᱨᱚᱦᱚᱭ ᱵᱟᱲᱟᱣ ᱠᱟᱜ ᱟᱹᱰᱤ ᱜᱟᱱ ᱜᱮ ᱟᱨᱻ ᱟᱞᱮᱥᱮᱫ ᱱᱮᱛᱟᱨ ᱠᱟᱛᱮᱧ ᱧᱮᱞ ᱫᱟ ᱟᱹᱰᱤ ᱜᱟᱱ ᱜᱮ ᱱᱚᱜᱼᱚᱭ ᱡᱚᱸᱰᱨᱟ ᱠᱚᱦᱚᱸ ᱪᱟᱥᱼᱵᱟᱥ ᱟᱹᱰᱤ ᱱᱟᱯᱟᱭ ᱦᱩᱭᱩᱜ ᱠᱟᱱᱟ᱾ ᱟᱨ ᱞᱟᱦᱟᱛᱮ ᱠᱷᱚᱡᱽ ᱵᱟᱹᱭ ᱵᱟᱹᱭᱛᱮ ᱟᱹᱰᱤ ᱠᱚᱢ ᱠᱚ ᱦᱮᱸ ᱞᱟᱦᱟ ᱥᱮᱫ ᱠᱷᱚᱡᱽ ᱫᱚ ᱱᱮᱛᱟᱨ ᱫᱚ ᱟᱹᱰᱤ ᱠᱚᱢ ᱠᱚ ᱪᱟᱥᱼᱵᱟᱥ ᱫᱟ ᱚᱱᱟ ᱤᱭᱟᱹᱛᱮ ᱢᱮᱛᱟᱜ ᱢᱮ ᱱᱮᱛᱟᱨ ᱛᱮ ᱚᱱᱟ ᱦᱩᱲᱩ ᱡᱚᱱᱰᱽᱨᱟ ᱡᱚᱠᱷᱚᱱᱮᱢ ᱪᱟᱥ ᱟᱛᱚ ᱟᱹᱰᱤ ᱜᱟᱱ ᱜᱮ ᱚᱱᱟᱫᱚ ᱯᱩᱭ ᱦᱩᱭᱩᱜᱼᱟ, ᱰᱟᱸᱰᱟ ᱠᱚ ᱦᱟᱥᱩᱣᱟ᱾ ᱟᱨ ᱫᱟᱜᱽ ᱨᱮᱫᱚ ᱯᱩ ᱫᱚ ᱮᱠᱟᱞ ᱜᱮ ᱵᱟᱝ ᱞᱟ ᱟ ᱚᱱᱟᱫᱚ ᱥᱤᱛᱩᱝ ᱨᱮᱜᱤ ᱟᱫᱚ ᱟᱯᱮ ᱥᱮᱫ ᱜᱚᱝᱠᱮ ᱡᱚᱸᱰᱽᱨᱟ ᱠᱚᱫᱚ ᱠᱚ ᱪᱟᱥ ᱵᱟᱲᱟᱭᱟ ᱥᱮ ᱵᱟᱠᱚ ᱪᱟᱥ ᱵᱟᱲᱟᱭᱟ ᱚᱱᱟ ᱵᱟᱨᱮᱛᱮ ᱦᱟᱸᱜ ᱠᱟᱛᱷᱟ ᱠᱚ ᱠᱟᱹᱴᱤᱡᱽ ᱫᱚᱦᱚᱭ ᱛᱟᱞᱟᱝ ᱢᱮ᱾
ᱦᱮᱸ ᱡᱚᱱᱰᱽᱨᱟ ᱫᱚ ᱟᱞᱮ ᱥᱮᱱ ᱫᱚ ᱟ ᱦᱟ ᱪᱟᱥ ᱫᱚ ᱥᱮᱨᱚᱠᱚᱢ ᱫᱚ ᱵᱟᱠᱚ ᱪᱟᱥ ᱜᱮᱭᱟ ᱦᱮᱸ ᱟᱫᱚ ᱦᱟᱸᱜ ᱚᱲᱟᱜ ᱵᱟᱲᱜᱤ ᱠᱚᱨᱮ ᱟᱸ ᱢᱤᱫ ᱵᱟᱨ ᱦᱚᱲ ᱠᱚ ᱪᱟᱥ ᱜᱮᱭᱟ ᱚᱱᱟᱫᱚ ᱚ ᱟᱯᱱᱟᱨ ᱡᱚᱢ ᱞᱟᱹᱜᱤᱫ ᱜᱮ ᱟᱫᱚ ᱱᱚᱜᱼᱚᱭ ᱦᱟᱸᱜ ᱪᱮᱫ ᱠᱟ ᱦᱩᱲᱩ ᱠᱚᱵᱚᱱ ᱪᱟᱥ ᱜᱮ ᱥᱮ ᱟᱸᱠᱷᱨᱤᱧ ᱵᱟᱲᱟ ᱞᱟᱹᱜᱤᱫ ᱚᱝᱠᱟ ᱫᱚ ᱵᱟᱞᱮ ᱪᱟᱥ ᱵᱟᱲᱟᱭ ᱜᱮᱭᱟ ᱡᱚᱱᱰᱽᱨᱟ ᱫᱚ ᱟᱞᱮ ᱫᱚ ᱟᱨ ᱟᱞᱮ ᱥᱮᱱᱟᱜ ᱡᱟᱦᱟᱸ ᱚᱛ ᱦᱟᱥᱟ ᱚᱱᱟ ᱠᱚᱨᱮ ᱫᱚ ᱟᱸ ᱡᱚᱸᱰᱽᱨᱟ ᱫᱚ ᱠᱷᱩᱵ ᱮᱠᱴᱟ ᱵᱷᱟᱜᱤ ᱫᱚ ᱦᱟᱸᱜ ᱵᱟᱝ ᱦᱩᱭᱩᱜ ᱜᱮᱭᱟ ᱥᱮᱨᱚᱠᱚᱢ ᱞᱟᱦᱟᱛᱮ ᱪᱟᱥ ᱵᱟᱲᱟ ᱦᱩᱭ ᱠᱟᱱᱟ ᱛᱚ ᱟᱫᱚ ᱠᱷᱩᱵ ᱮᱠᱴᱟ ᱫᱚ ᱵᱟᱝ ᱦᱩᱭᱩᱜ ᱜᱮᱭᱟ᱾
ᱦᱚᱸ ᱠᱚᱢ ᱧᱚᱜ ᱠᱟᱱᱟ ᱡᱚᱱᱰᱽᱨᱟ ᱠᱚ ᱪᱟᱥᱼᱵᱟᱥ
ᱚᱱᱟ ᱫᱚ ᱪᱮᱞᱠᱟ ᱟᱸᱠᱷᱨᱤᱧ ᱫᱷᱟᱹᱵᱤᱡᱽ ᱯᱮ ᱪᱟᱥ ᱜᱮᱭᱟ ᱥᱮ ᱚᱲᱟᱜ ᱨᱮ ᱡᱚᱢ ᱵᱟᱲᱟ ᱞᱟᱹᱜᱤᱫ ᱜᱮᱯᱮ ᱪᱟᱥ ᱜᱮᱭᱟ?
ᱟᱞᱮ ᱫᱚ ᱱᱚᱸᱜ-ᱚᱭ ᱟᱹᱠᱷᱨᱤᱧ ᱫᱟᱹᱨ ᱫᱚ ᱡᱚᱱᱰᱨᱟ ᱠᱚᱫᱚ ᱵᱟᱝ ᱪᱟᱥ ᱦᱩᱭᱩᱜᱼᱟ᱾ ᱟᱨ ᱚᱱᱟ ᱟᱯᱱᱟᱨ ᱡᱚᱢ ᱵᱟᱲᱟᱭ ᱞᱟᱹᱜᱤᱫ ᱜᱤ ᱡᱚᱠᱷᱚᱱ ᱚᱱᱟ ᱟᱯᱱᱟᱨᱮᱢ ᱡᱚᱢᱟ ᱥᱮ ᱢᱟᱱᱞᱤᱭᱟ ᱟᱞᱮ ᱠᱚᱥᱮᱫ ᱫᱚ ᱡᱚ-ᱡᱚᱱᱰᱨᱟ ᱠᱚᱦᱚᱸ ᱟᱹᱰᱤ ᱜᱟᱱ ᱠᱟᱛᱮᱫ ᱠᱚ ᱡᱚᱢᱟ᱾ ᱢᱮᱛᱟᱜ ᱢᱮ ᱱᱚᱜᱼᱚᱭ ᱩᱛᱩ ᱡᱚᱸᱰᱨᱟᱧ ᱢᱮᱱᱮᱫ ᱠᱟᱱ᱾ ᱤᱭᱟᱹ ᱪᱮᱫ ᱠᱚ ᱢᱮᱱᱟ ᱨᱟᱯᱟᱜ ᱠᱟᱛᱮ ᱥᱮ ᱟᱛᱟ ᱠᱟᱛ ᱛᱮᱫ ᱥᱮ ᱛᱤᱠᱤ ᱠᱟᱛᱮᱫ ᱦᱚᱸ ᱡᱚᱸᱰᱨᱟ ᱫᱚᱠᱚ ᱡᱚᱢ ᱵᱟᱲᱟᱭ ᱜᱮᱭᱟ᱾ ᱤᱱᱟᱹ ᱵᱟᱫᱽ ᱠᱟᱛᱮᱫ ᱱᱚᱜᱼᱚᱭ ᱥᱟᱹᱛᱩ ᱠᱟᱛᱮ ᱦᱚᱸ ᱡᱚᱸᱰᱨᱟ ᱠᱚ ᱡᱚᱢᱟ ᱥᱮ ᱡᱚᱸᱰᱨᱟ ᱫᱚ ᱞᱮᱴᱚ ᱠᱟᱛᱮᱫ ᱥᱮ ᱢᱮᱛᱟᱜ ᱢᱮ ᱫᱟᱠᱟ ᱠᱟᱛᱮᱫ ᱦᱚᱸᱞᱮ ᱡᱚᱢ ᱵᱟᱲᱟᱭ ᱜᱮᱭᱟ᱾ ᱟᱪᱪᱷᱟ ᱜᱚᱝᱠᱮ ᱟᱯ ᱯᱮᱥᱫ ᱚᱱᱛᱮ ᱫᱚ ᱡᱚ-ᱡᱚᱸᱰᱨᱟ ᱫᱚ ᱟᱨ ᱪᱮᱫ ᱞᱮᱠᱟ ᱠᱟᱛᱮ ᱠᱚ ᱡᱚᱢ ᱵᱟᱲᱟᱭ ᱜᱮᱭᱟ? ᱚᱱᱟ ᱵᱟᱨᱮ ᱛᱮ ᱦᱟᱸᱜ ᱠᱟᱛᱟ ᱠᱟᱹᱴᱤᱡᱽ ᱞᱟᱹᱭ ᱛᱟᱞᱟᱝ ᱢᱮ ᱯᱷᱮᱨ ᱤᱧ ᱞᱟᱹᱭ ᱫᱟ ᱦᱟᱸᱜ᱾
ᱦᱮᱸ ᱦᱮᱸ ᱡᱚᱱᱰᱨᱟ ᱫᱚ ᱡᱮᱢᱚᱱ ᱱᱚᱜ-ᱚᱭ ᱵᱮᱱ ᱞᱟᱹᱭ ᱠᱮᱫᱟ ᱨᱟᱯᱟᱜ ᱠᱟᱛᱮᱫ᱾ ᱟᱫᱚ ᱨᱟᱯᱟᱜ ᱠᱟᱛᱮᱜ ᱜᱮ ᱥᱚᱵ ᱛᱷᱮᱠᱮ ᱵᱮᱥᱤ ᱫᱚ ᱥᱚᱸᱫᱷᱟᱲ ᱫᱚ ᱥᱤᱵᱤᱞᱟ ᱛᱚ ᱡᱟᱜᱮ ᱦᱚᱭᱛᱚᱢ ᱟᱨ ᱨᱟᱯᱟᱜ ᱠᱮᱫᱟᱢ ᱟᱫᱚ ᱪᱮᱛᱟᱱ ᱠᱷᱚᱱ ᱟᱨ ᱚᱱᱟ ᱵᱩᱞᱩᱝ ᱠᱩᱢ ᱪᱩᱨᱩᱡ ᱟᱫᱟ, ᱟᱨ-ᱟᱨ ᱡᱩᱫᱤ ᱞᱤᱵᱩ ᱠᱚᱢ ᱤᱭᱟᱹᱣᱟᱜᱼᱟ ᱨᱚᱰᱚᱭᱟᱜᱼᱟ ᱛᱟᱦᱚᱞᱮ ᱟᱹᱰᱤ ᱢᱚᱸᱡᱽ ᱜᱮ ᱮᱠᱫᱚᱢ ᱦᱟᱭᱟᱢ ᱦᱟᱭᱟᱢ ᱦᱮᱸ ᱡᱷᱟᱞ ᱴᱚᱠ ᱟᱹᱭᱠᱟᱹᱜ ᱜᱮᱭᱟ ᱟᱨ ᱱᱚᱛᱮ ᱱᱚᱜᱼᱚᱭ ᱛᱮ ᱜᱤᱛᱤᱞ ᱨᱮᱵᱮᱱ ᱟᱛᱟ ᱞᱮᱠᱷᱟᱱ ᱟᱹᱰᱤ ᱢᱚᱸᱡᱷ᱾ ᱚᱱᱟ ᱦᱚᱸ ᱡᱚᱢ ᱜᱟᱱᱚᱜᱼᱟ ᱟᱛᱟ ᱠᱟᱛᱮᱱ ᱟᱨ ᱛᱤᱠᱤ ᱠᱟᱛᱮᱱ ᱫᱚ ᱠᱷᱩᱵ ᱮᱠᱴᱟ ᱥᱮᱨᱚᱠᱚᱢ ᱫᱚ ᱡᱚᱢ ᱫᱚ ᱵᱟᱝ ᱦᱩᱭᱩᱜ ᱜᱮᱭᱟ ᱟᱨ ᱱᱚᱜᱼᱚᱭ ᱡᱮᱢᱚᱱ ᱟᱨ ᱥᱟᱹᱛᱩ ᱞᱮᱠᱷᱟᱱᱮᱢ ᱥᱟᱹᱛᱩ ᱞᱮᱠᱷᱟᱱᱮᱢ ᱛᱟᱦᱞᱮ ᱩᱢ ᱥᱮᱛᱟᱜ ᱵᱮᱞᱟ ᱦᱚᱸ ᱥᱚᱨᱵᱚᱛ ᱠᱟᱛᱮᱜ ᱦᱚᱢ ᱧᱩ ᱫᱟᱲᱮᱭᱟᱜᱼᱟ᱾ ᱥᱮ ᱢᱩᱨᱤ ᱠᱚ ᱠᱷᱟᱹᱡᱟᱹᱲᱤ ᱠᱚ ᱥᱟᱶ ᱜᱩᱲ ᱥᱟᱶ ᱦᱚᱸ ᱥᱤᱯᱤ ᱠᱟᱛᱮᱫ ᱡᱚᱢ ᱜᱟᱱᱚᱜᱼᱟ ᱚᱱᱚ-ᱚᱱᱠᱟ ᱠᱟᱛᱮ ᱜᱮᱞᱮ ᱡᱚᱢ ᱵᱟᱲᱟᱭ ᱜᱮᱭᱟ᱾
ᱟᱪᱪᱷᱟ
ᱟᱫᱚ ᱟᱯᱮ ᱦᱟᱸᱜ ᱪᱮᱫ ᱞᱮᱠᱟᱯᱮ ᱡᱚᱢ ᱜᱮᱭᱟ? ᱟᱵᱮᱱ ᱠᱟᱹᱴᱤᱡᱽ ᱞᱟᱹᱭ ᱵᱮᱱ ᱵᱷᱟᱜᱤ ᱦᱩᱭᱩᱜᱼᱟ ᱛᱟᱦᱚᱞᱮ᱾
ᱟᱹᱰᱤ ᱱᱟᱯᱟᱭ ᱠᱟᱛᱷᱟ ᱵᱮᱱ ᱞᱟᱹᱭ ᱠᱮᱜᱼᱟ, ᱟᱨᱻ ᱡᱚᱠᱷᱚᱱ ᱦᱟᱸᱜ ᱟᱹᱞᱤᱧ ᱞᱤᱧ ᱞᱟᱹᱭᱟ ᱢᱤᱫ ᱵᱟᱨ ᱠᱟᱛᱷᱟ ᱦᱟᱸᱜ ᱱᱚᱣᱟ ᱨᱮ ᱡᱮ, ᱟᱞᱮ ᱦᱚᱸ ᱱᱚᱜ-ᱚᱭ ᱟᱹᱰᱤ ᱜᱟᱱ ᱠᱟᱛᱮᱫ ᱡᱚᱸᱰᱨᱟ ᱢᱟᱞᱮ ᱡᱚᱢ ᱵᱟᱲᱟᱭ ᱜᱤ ᱟᱨ ᱢᱮᱛᱟᱜ ᱢᱮ ᱟᱞᱮ ᱥᱮᱫ ᱫᱚ ᱱᱚᱜᱼᱚᱭ ᱡᱚᱸᱰᱨᱟ ᱦᱚᱸ ᱢᱮᱛᱟᱜ ᱢᱮ ᱵᱚᱪᱷᱚᱨ ᱨᱮᱫᱚ ᱠᱚ ᱤᱭᱟᱹ ᱪᱟᱥᱼᱵᱟᱥ ᱵᱟᱲᱟᱭ ᱛᱚᱞᱮ ᱵᱚᱪᱷᱚᱨ ᱨᱮᱭᱟᱜ ᱠᱟᱱᱟ ᱛᱚ ᱵᱚᱪᱷᱚᱨ ᱨᱮᱫᱚ ᱠᱚ ᱡᱚᱢ ᱜᱮᱭᱟ ᱚᱱᱟ ᱠᱚ ᱡᱚᱸᱰᱨᱟ ᱠᱚᱫᱚ ᱦᱟᱸᱜ ᱟᱨ ᱤᱱᱟᱹ ᱵᱟᱛ ᱠᱟᱛᱮᱫ ᱡᱚᱠᱷᱚᱱᱮᱢ ᱧᱮᱞᱟ ᱟᱻ ᱢᱮᱛᱟᱜ ᱢᱮ ᱱᱚᱜᱼᱚᱭ ᱟᱭᱢᱟ ᱜᱟᱱ ᱪᱟᱥᱵᱟᱥ ᱦᱩᱭᱩᱜ ᱠᱟᱱ ᱛᱮ ᱟᱨ ᱚᱱᱟ ᱫᱚ ᱡᱚᱱᱰᱨᱟ ᱫᱚ ᱚᱱᱮ ᱠᱚ ᱢᱮᱱᱟ ᱢᱟᱨᱤ ᱦᱚᱲ ᱜᱤ ᱚᱱᱟ ᱞᱟᱦᱟ ᱛᱤᱥ ᱡᱚᱱᱰᱨᱟ ᱥᱟᱶ ᱥᱟᱶᱛᱮ ᱚᱱᱟ ᱡᱟᱹᱲᱤ ᱠᱚᱦᱚᱸ ᱞᱮ ᱪᱟᱥ ᱵᱟᱲᱟᱭᱮᱫ ᱠᱟᱱ ᱛᱟᱦᱮᱱᱟ᱾ ᱟᱫᱚ ᱱᱮᱛᱟᱨ ᱠᱟᱛᱮᱫ ᱫᱚ ᱚᱱᱟ ᱚᱝᱠᱟ ᱪᱟᱥᱵᱟᱥ ᱵᱟᱝ ᱦᱩᱭᱩᱜ ᱠᱟᱱ ᱛᱮ ᱡᱟᱹᱲᱤ ᱠᱚᱦᱚᱸ ᱱᱮᱛᱟᱨ ᱫᱚ ᱠᱷᱟᱹᱞᱤ ᱚᱱᱟ ᱡᱚᱸᱰᱨᱟ ᱢᱚᱛᱚ ᱜᱤ ᱡᱟ ᱜᱤ ᱡᱚᱢ ᱵᱟᱲᱟᱭ ᱞᱟᱹᱜᱤᱫ ᱮᱢ ᱪᱟᱥ ᱵᱟᱲᱟ ᱠᱮᱫᱟ ᱤᱱᱟᱹᱜᱮ᱾ ᱟᱫᱚ ᱤᱱᱟᱹ ᱵᱟᱫ ᱠᱟᱛᱮᱫ ᱡᱚᱠᱷᱚᱱ ᱟᱞᱮ ᱥᱮᱫ ᱫᱚ ᱞᱟᱦᱟ ᱛᱮ ᱫᱚ ᱱᱚᱜ-ᱚᱭ ᱡᱚᱸᱰᱨᱟ ᱫᱟᱠ ᱚᱱᱮ ᱠᱚ ᱢᱮᱱᱟ ᱵᱚᱞᱮ ᱡᱚᱸᱰᱨᱟ ᱫᱟᱠᱟ ᱫᱚ ᱵᱚᱪᱷᱚᱨ ᱨᱮ ᱡᱚᱢ ᱫᱚ ᱞᱟᱹᱠ ᱛᱤ ᱜᱮᱭᱟ, ᱟᱨ ᱞᱟᱦᱟᱛᱮᱱ ᱦᱚᱲ ᱠᱚ ᱚᱝᱠᱟ ᱠᱚ ᱞᱟᱹᱭᱮᱫ ᱠᱟᱱ ᱛᱟᱦᱮᱱᱟ ᱟᱫᱚ ᱱᱚᱜᱼᱚᱭ ᱱᱚᱝᱠᱟ ᱛᱮ ᱟᱨ ᱱᱮᱛᱟᱨ ᱦᱚᱸ ᱟᱞᱮ ᱫᱚᱞᱮ ᱡᱚᱢ ᱵᱟᱲᱟᱭ ᱫᱟ ᱡᱚᱸᱰᱨᱟ ᱛᱚᱣᱟ ᱠᱚᱫᱚ᱾ ᱟᱪᱪᱷᱟ ᱜᱚᱝᱠᱮ ᱟᱯᱮ ᱥᱮᱫ ᱫᱚ ᱚᱱᱛᱮ ᱫᱚ ᱡᱚᱸᱰᱨᱟ ᱠᱚᱫᱚ ᱯᱮ ᱫᱟᱠᱟ ᱵᱟᱲᱟᱭ ᱜᱮᱭᱟ ᱥᱮ ᱵᱟᱯᱮ ᱫᱟᱠᱟ ᱵᱟᱲᱟᱭᱟ?
ᱵᱟᱝ ᱵᱟᱝ ᱜᱚᱝᱠᱮ ᱟᱞᱮ ᱱᱚᱛᱮ ᱫᱚ ᱟᱞᱮᱭᱟᱜ ᱵᱤᱫᱟᱹᱞ ᱨᱮᱫᱚ ᱮᱠᱷᱚᱱ ᱫᱚ ᱡᱚᱱᱰᱨᱟ ᱨᱮᱱᱟᱜ ᱫᱟᱠ ᱠᱟ ᱫᱚ ᱵᱟᱞᱮ ᱡᱚᱢ ᱠᱟᱫᱟ ᱟᱨ ᱧᱮᱞ ᱦᱚᱸ ᱥᱮᱨᱚᱠᱚᱢ ᱫᱚ ᱵᱟᱝ ᱧᱮᱞ ᱵᱟᱲᱟ ᱦᱩᱭ ᱠᱟᱱᱟ, ᱟᱫᱚ ᱯᱟᱥᱟᱱ ᱦᱟᱲᱟᱢ ᱛᱟᱠᱚ ᱵᱤᱫᱟᱹᱞ ᱨᱮ ᱠᱩ ᱡᱚᱢᱮᱜ ᱠᱟᱱ ᱛᱟᱦᱮᱱ ᱜᱤ ᱚᱱᱟ ᱫᱚ ᱵᱟᱲᱟᱭ ᱫᱚ ᱮᱠᱷᱚᱱ ᱫᱚ ᱵᱟᱝ ᱵᱟᱲᱟᱭ ᱧᱟᱢ ᱠᱟᱱᱟ᱾ ᱟᱨ ᱚᱱᱮ ᱞᱤᱧ ᱞᱟᱹᱭ ᱠᱮᱫ ᱞᱮᱠᱟ ᱟᱞᱮᱭᱟᱜ ᱵᱤᱫᱟᱹᱞ ᱨᱮᱫᱚ ᱧᱮᱞ ᱦᱚᱸ ᱵᱟᱝ ᱦᱩᱭ ᱠᱟᱱᱟ ᱟᱨ ᱡᱚᱢ ᱦᱚᱸ ᱵᱟᱝ ᱦᱳᱭ ᱠᱟᱱᱟ᱾
ᱟᱪᱪᱷᱟ, ᱟᱹᱰᱤ ᱱᱟᱯᱟᱭ᱾ ᱟᱫᱚ ᱟᱹᱞᱤᱧ ᱢᱟ ᱱᱚᱜᱼᱚᱭ ᱞᱤᱧ ᱵᱟᱲᱟᱭ ᱟᱠᱟᱫ ᱵᱚᱞᱮ ᱦᱟᱲᱟᱢ ᱵᱩᱲᱦᱤ ᱦᱚᱲ ᱴᱷᱮᱡ ᱜᱮ ᱞᱮ ᱡᱮ ᱚᱱᱮ ᱠᱚ ᱢᱮᱱᱟ ᱵᱚᱪᱷᱚᱨ ᱨᱮ ᱡᱚᱸᱰᱨᱟ ᱫᱟᱠᱟ ᱡᱚᱢ ᱫᱚ ᱟᱹᱰᱤ ᱞᱟᱹᱠᱛᱤ ᱜᱮᱭᱟ ᱥᱮ ᱵᱚᱞᱮ ᱠᱚ ᱡᱚᱢ ᱜᱮᱭᱟ ᱠᱚ ᱵᱚᱪᱷᱚᱨ ᱨᱮᱫᱚ᱾ ᱟᱫᱚ ᱚᱱᱟᱛᱮ ᱱᱚᱜᱼᱚᱭ ᱟᱞᱮ ᱦᱚᱸ ᱡᱚᱸᱰᱨᱟ ᱫᱟᱠᱟ ᱢᱟᱞᱮ ᱡᱚᱢ ᱵᱟᱲᱟᱭ ᱜᱮᱭᱟ ᱵᱚᱪᱷᱚᱨ ᱨᱮᱢᱟ᱾ᱟᱨ ᱥᱮ ᱢᱮᱛᱟᱜ ᱢᱮ ᱤᱱᱟᱹ ᱵᱟᱫᱽ ᱠᱟᱛᱮᱫ ᱢᱮᱞᱮ ᱵᱚᱪᱷᱚᱨ ᱨᱮᱫᱚ ᱚᱱᱮ ᱠᱚ ᱢᱮᱱᱟ ᱡᱚᱱᱰᱨᱟ ᱫᱟᱠᱟ ᱫᱚᱠᱚ ᱡᱚᱢ ᱜᱮᱭᱟ ᱚᱝᱠᱟ ᱠᱚ ᱞᱟᱹᱭᱟ ᱦᱟᱲᱟᱢ ᱵᱩᱲᱦᱤ ᱦᱚᱲ ᱟᱫᱚ ᱤᱱᱟᱹ ᱠᱟ ᱠᱷᱟᱱ ᱛᱮᱜᱮ ᱦᱟᱸᱜ ᱱᱟᱭ ᱟᱞᱮ ᱫᱚ ᱵᱚᱪᱷᱚᱨ ᱨᱮ ᱟᱪᱷᱟ ᱢᱤᱴᱮ ᱠᱩᱠᱞᱤ ᱞᱤᱧ ᱫᱚᱦᱚ ᱭᱮᱫᱟ ᱡᱮ ᱚᱱᱟ ᱰᱷᱤᱝᱠᱤ ᱫᱚᱵᱮᱱ ᱧᱮᱞ ᱠᱟᱜᱼᱟ ᱥᱮ ᱵᱟᱵᱮᱱ ᱧᱮᱞ ᱠᱟᱜᱼᱟ
ᱦᱮᱸ ᱰᱷᱤᱝᱠᱤ ᱫᱚ ᱵᱚᱞᱛᱮ ᱚᱱᱟ ᱫᱚ ᱟᱫᱚ ᱦᱟᱸᱜ ᱠᱟᱴ ᱨᱮᱭᱟᱜ ᱰᱷᱤᱝᱠᱤ ᱵᱮᱱ ᱞᱟᱹᱭ ᱫᱟᱛᱚ
ᱦᱮᱸ ᱦᱮᱸ ᱚᱱᱟ ᱜᱮᱞᱤᱧ ᱞᱟᱹᱭᱫᱟ ᱦᱟᱸᱜ
ᱦᱮᱸ ᱦᱮᱸ ᱦᱮᱸ ᱦᱮᱸ ᱚᱱᱟ ᱰᱷᱤᱝᱠᱤ ᱫᱚ ᱧᱮᱞ ᱦᱩᱭ ᱠᱟᱱ ᱜᱮᱭᱟ ᱟᱨ ᱵᱮᱵᱚᱦᱟᱨ ᱦᱚᱸ ᱦᱩᱭ ᱠᱟᱱᱟ ᱚᱱᱮᱠ ᱟᱭᱢᱟ ᱫᱤᱱ ᱫᱷᱟᱵᱤᱡ ᱜᱮ ᱤᱢ ᱦᱟᱲᱟᱢ ᱵᱟᱭ ᱡᱚᱠᱷᱚᱱᱮ ᱛᱟᱦᱮᱸ ᱠᱟᱱᱟ ᱛᱚᱠᱷᱚᱱ ᱰᱷᱤᱝᱠᱤ ᱠᱩᱭ ᱥᱟᱨᱟᱣᱮᱜ ᱠᱟᱱ ᱛᱟᱦᱮᱱᱟ ᱥᱮ ᱚᱲᱟᱜ ᱨᱮᱜᱮ ᱰᱷᱤᱝᱠᱤ ᱦᱚᱸ ᱛᱟᱦᱮᱸ ᱠᱟᱱ ᱛᱟᱞᱮᱭᱟ ᱟᱫᱚ ᱰᱷᱤᱝ ᱠᱤ ᱨᱮᱭᱟᱜ ᱫᱚ ᱱᱚᱜᱼᱚᱭ ᱡᱮᱢᱱᱤ ᱦᱚᱞᱚᱝ ᱡᱩᱫᱤᱢ ᱦᱩᱲᱩᱝ ᱜᱚᱞᱟ ᱥᱮ ᱢᱤᱫ ᱜᱷᱟᱹᱲᱤ ᱛᱮ ᱟᱨ ᱯᱤᱴᱷᱟᱹ ᱞᱟᱴᱦᱟ ᱠᱚᱦᱚᱸ ᱡᱚᱢ ᱟᱹᱰᱤ ᱥᱩᱵᱤᱫᱷᱟ ᱥᱮ ᱡᱟᱦᱟ ᱱᱟᱜ ᱜᱮᱷᱤ ᱜᱩᱦᱩᱢ ᱠᱚᱦᱚᱸ ᱰᱷᱤᱝᱠᱤ ᱨᱮ ᱮᱠᱫᱚᱢ ᱯᱥᱟᱭ ᱜᱟᱱᱚᱜᱼᱟ ᱟᱫᱚ ᱴᱤᱝᱠᱤ ᱫᱚ ᱟᱹᱞᱤᱧ ᱫᱚ ᱧᱮᱞ ᱫᱚᱞᱤᱧ ᱧᱮᱞ ᱟᱠᱟᱜ ᱜᱮᱭᱟ ᱟᱯᱮ ᱥᱮᱡ ᱦᱟᱸᱜ ᱪᱮᱷᱤᱫ ᱞᱮᱠᱟ ᱮᱠᱷᱚᱱᱚ ᱟᱥᱮ ᱪᱤᱫ ᱞᱮᱠᱟ ᱵᱟᱝ ᱟᱞᱮᱥᱮᱫ ᱫᱚ ᱱᱤᱛᱚᱜ ᱫᱚ ᱰᱷᱤᱝᱠᱤ ᱨᱮᱭᱟᱜ ᱵᱮᱵᱚᱦᱟᱨ ᱫᱚ ᱟᱫ ᱫᱚ ᱟᱫ ᱪᱟᱵᱟᱭᱱᱟ ᱛᱚᱵᱮ ᱧᱮᱞ ᱫᱚᱞᱤᱧ ᱧᱮᱞ ᱠᱟᱜ ᱜᱮᱭᱟ
ᱟᱪᱷᱟ ᱟᱹᱰᱤ ᱱᱟᱯᱟᱭ ᱟᱫᱚ ᱱᱚᱜᱼᱚᱭ ᱚᱱᱮ ᱠᱚ ᱢᱮᱱᱟ ᱟᱞᱮᱥᱮᱫ ᱫᱚ ᱱᱚᱜᱼᱚᱭ ᱡᱚᱸᱰᱨᱟ ᱠᱚ ᱡᱚᱠᱷᱚᱱᱮᱢ ᱤᱭᱟᱹᱭᱟ ᱟᱨ ᱚᱱᱟ ᱡᱚᱸᱰᱨᱟ ᱠᱚᱢ ᱪᱟᱥ ᱵᱟᱥᱟ ᱛᱚ ᱚᱱᱟ ᱵᱟᱠᱷᱨᱟ ᱛᱮ ᱱᱚᱜᱼᱚᱭ ᱟᱨ ᱰᱷᱤᱝᱠᱤ ᱠᱚᱫᱚ ᱚᱱᱟ ᱨᱤᱜᱤ ᱠᱚ ᱦᱩᱲᱩᱝᱟ ᱦᱩᱲᱩᱝ ᱧᱚᱜ ᱠᱟᱛᱮᱫ ᱛᱷᱚᱲᱟ ᱜᱟᱱ ᱢᱮᱛᱟᱜ ᱢᱮ ᱚᱱᱟ ᱡᱚᱸᱰᱨᱟ ᱡᱚᱠᱷᱚᱱᱮᱢ ᱫᱟᱠᱟᱭᱟ ᱛᱚ ᱦᱩᱲᱩᱝ ᱠᱟᱛᱮᱫ ᱠᱩ ᱫᱟᱠᱟᱭᱟ ᱟᱹᱰᱤ ᱜᱮ ᱱᱟᱯᱟᱭ ᱵᱩᱡᱷᱟᱹᱜᱼᱟ ᱛᱷᱚᱲᱟ ᱜᱟᱱᱮᱢ ᱦᱩᱲᱩᱝ ᱵᱟᱲᱟ ᱠᱮᱫᱟ ᱟᱹᱰᱤ ᱜᱩᱸᱰᱟᱹ ᱩᱛᱟᱹᱨ ᱫᱚ ᱵᱟᱝ ᱦᱟᱸᱜ ᱵᱚᱞᱮ ᱚᱱᱮ ᱠᱚ ᱢᱮᱱᱟ ᱟ ᱚᱱᱮ ᱠᱚ ᱢᱮᱱᱟ ᱢᱤᱴᱮᱡ ᱡᱚᱸᱰᱨᱟ ᱜᱤ ᱡᱮᱢᱚᱱ ᱯᱮ ᱯᱩᱱ ᱴᱷᱮ ᱜᱟᱱ ᱠᱤᱴᱨᱟᱹᱜ ᱥᱮ ᱯᱟᱸᱪ ᱴᱷᱮᱡ ᱜᱟᱱ ᱯᱩᱨᱟᱹ ᱜᱩᱸᱰᱟᱹ ᱩᱛᱟᱹᱨ ᱫᱚ ᱵᱟᱝ ᱵᱚᱞᱮ ᱡᱟ ᱜᱤ ᱫᱟᱱᱟ ᱞᱮᱠᱟᱜᱤ ᱟᱫᱚ ᱚᱝᱠᱟ ᱡᱚᱠᱷᱚᱱ ᱦᱩᱲᱩᱝ ᱵᱟᱲᱟ ᱠᱟᱛᱮᱫ ᱫᱚ ᱚᱱᱟ ᱫᱚ ᱪᱟᱣᱞᱤ ᱞᱮᱠᱟᱜᱮ ᱦᱟᱸᱜ ᱢᱮᱛᱟᱜ ᱢᱮ ᱛᱚ ᱚᱱᱟ ᱫᱚ ᱥᱩᱲᱟᱹ ᱞᱮᱠᱷᱟ ᱦᱟᱸᱜ ᱟᱹᱰᱤ ᱢᱚᱡᱽ ᱞᱮᱴᱚᱭ ᱦᱩᱭᱩᱜ ᱟ ᱵᱚᱞᱮ ᱟᱹᱬᱤᱡ ᱥᱤᱥᱴᱮᱢ ᱫᱚ ᱵᱟᱹᱱᱩᱜ ᱚᱱᱟ ᱫᱚ ᱢᱤᱫᱷᱟᱣᱮᱢ ᱪᱚᱸᱫᱟ ᱩᱛᱟᱹᱨ ᱠᱮᱫᱟ ᱥᱮ ᱢᱤᱫᱷᱟᱢ ᱤᱭᱟᱹ ᱠᱮᱫᱟ ᱛᱚ ᱚᱱᱟ ᱨᱮ ᱜᱮ ᱤᱭᱟᱹ ᱩᱛᱟᱹᱨᱚᱜᱼᱟ ᱤᱥᱤᱱ ᱩᱛᱟᱹᱨᱚᱜᱼᱟ ᱚᱱᱟ ᱫᱚ ᱵᱟᱝ ᱠᱟᱱᱟ ᱟᱹᱲᱤᱡ ᱦᱩᱭᱩᱜᱼᱟ ᱫᱟᱠᱟ ᱞᱮᱠᱟ ᱚᱱᱠᱟ ᱫᱚ ᱵᱟᱝ ᱠᱟᱱᱟ ᱚᱱᱟ ᱫᱚ ᱟᱨ ᱤᱱᱟᱹ ᱵᱟᱫᱽ ᱠᱟᱛᱮᱫ ᱫᱚ ᱢᱮᱛᱟᱜ ᱢᱮ ᱡᱚᱠᱷᱚ ᱚᱱᱟᱫᱚ
ᱡᱚᱢᱟᱢ ᱛᱚ ᱟᱹᱰᱤ ᱱᱟᱯᱟᱭ ᱵᱩᱡᱷᱟᱹᱜᱼᱟ ᱥᱮ ᱟᱹᱰᱤ ᱥᱤᱵᱤᱞ ᱵᱩᱡᱷᱟᱹᱜᱼᱟ ᱛᱮ ᱟᱹᱞᱤᱧ ᱫᱚᱞᱤᱧ ᱡᱚᱢ ᱵᱟᱲᱟᱣ ᱟᱠᱟᱫ ᱛᱮᱞᱤᱧ ᱞᱟᱹᱭᱫᱟ ᱟᱫᱚ ᱟᱪᱷᱟ ᱟᱯᱮ ᱜᱚᱢᱠᱮ ᱟᱵᱮᱱ ᱫᱚ ᱡᱚᱸᱰᱨᱟ ᱫᱟᱠᱟ ᱜᱮ ᱵᱟᱵᱮᱱ ᱡᱚᱢ ᱵᱟᱲᱟ ᱟᱠᱟᱜᱼᱟ ᱥᱮ ᱪᱮᱫ ᱵᱮᱱ ᱢᱮᱱᱫᱟ᱾
ᱛᱚ ᱱᱚᱜᱼᱚᱭ ᱡᱮ ᱩᱱᱟᱹᱜ ᱢᱟᱨᱟᱝ ᱞᱤᱧ ᱦᱚᱨᱟᱭᱮᱱᱟ ᱚᱱᱟ ᱡᱚᱱᱰᱨᱟ ᱨᱮᱭᱟᱜ ᱫᱟᱠᱟ ᱫᱚ ᱮᱠᱷᱚᱱ ᱫᱚ ᱪᱮᱫ ᱞᱮᱠᱟ ᱥᱤᱵᱤᱞᱟ ᱥᱮ ᱚᱻ ᱪᱮᱫᱞᱮᱠᱟ ᱡᱚᱢᱨᱟ ᱫᱟᱲᱮ ᱟᱹᱭᱠᱟᱜᱼᱟ ᱚᱱᱟᱫᱚ ᱮᱠᱷᱚᱱ ᱫᱚ ᱟᱹᱞᱤᱧ ᱫᱚ ᱵᱟᱹᱞᱤᱧ ᱵᱩᱡᱽ ᱫᱟᱲᱮ ᱟᱠᱟᱫᱟ᱾ ᱟᱨ ᱡᱚᱱᱰᱨᱟ ᱨᱮᱭᱟᱜ ᱵᱮᱵᱚᱦᱟᱨ ᱫᱚ ᱟᱞᱮᱥᱱ ᱫᱚ ᱞᱟᱹᱭ ᱞᱮᱠᱷᱟᱱ ᱫᱚ ᱠᱚᱢ ᱫᱚ ᱚᱱᱮᱠᱴᱟᱜ ᱜᱮ ᱠᱚᱢ ᱜᱮᱭᱟ᱾ ᱦᱮᱸ ᱟᱫᱚ ᱡᱚᱱᱰᱨᱟ ᱫᱚ ᱟᱞᱮ ᱫᱚ ᱚᱱᱮᱞᱤᱧ ᱞᱟᱹᱭ ᱠᱮᱫ ᱞᱮᱠᱟ᱾ ᱠᱷᱟᱹᱞᱤ ᱨᱟᱯᱟᱜ ᱛᱮ ᱥᱮ ᱚᱱᱮ ᱥᱟᱹᱛᱩ ᱠᱟᱛᱮᱢ ᱡᱚᱢ᱾ ᱠᱟ ᱠᱟᱛᱮᱱ ᱜᱮ ᱡᱚᱢ ᱵᱟᱲᱟ ᱦᱩᱭᱩᱜ ᱜᱮᱭᱟ ᱚᱱᱟ ᱫᱟᱠᱟ ᱨᱮᱭᱟᱜ ᱡᱚᱢ ᱫᱚ ᱮᱠᱷᱚᱱ ᱫᱚ ᱵᱟᱹᱞᱤᱧ ᱧᱮᱞ ᱟᱠᱟᱫᱟ ᱧᱮᱞ ᱫᱚ
ᱦᱮᱸ ᱟᱹᱰᱤ ᱱᱟᱯᱟᱭ ᱠᱩᱠᱞᱤ ᱠᱟᱛᱷᱟ ᱠᱚᱵᱮᱱ ᱞᱟᱹᱭ ᱠᱮᱜᱼᱟ ᱱᱚᱸᱰᱮ ᱟᱨ ᱟᱹᱞᱤᱧ ᱦᱚᱸ ᱡᱚᱠᱷᱚᱱ ᱞᱟᱹᱭᱟ ᱢᱤᱫ ᱵᱟᱨ ᱠᱟᱛᱷᱟ ᱠᱟᱛᱷᱟ ᱱᱚᱰᱮ ᱡᱮ ᱟᱞᱤᱧ ᱦᱚᱸ ᱱᱚᱜᱼᱚᱭ ᱡᱚᱱᱰᱨᱟ ᱠᱟᱛᱮᱫ ᱫᱚ ᱟᱹᱰᱤᱜᱟᱱ ᱠᱟᱛᱮᱫ ᱞᱮ ᱡᱚᱢ ᱵᱟᱲᱟᱣ ᱟᱠᱟᱜᱼᱟ ᱟᱞᱮᱥᱮᱫ ᱫᱚ ᱱᱚᱜᱼᱚᱭ ᱚᱱᱟ ᱠᱚ ᱵᱟᱫᱽ ᱠᱟᱛᱮᱫ ᱱᱚᱜᱼᱚᱭ ᱥᱟᱹᱛᱩ ᱠᱟᱛᱮ ᱦᱚᱸᱠᱚ ᱡᱚᱢ ᱵᱟᱲᱟᱭ ᱜᱮᱭᱟ᱾
ᱦᱮᱸ
ᱟᱨ ᱥᱮ ᱢᱮᱛᱟᱜ ᱢᱮ ᱤᱱᱟᱹ ᱵᱟᱫᱽ ᱠᱟᱛᱮᱫ ᱱᱚᱜ ᱼᱚᱭ ᱟᱹᱰᱤ ᱜᱟᱱ ᱠᱟᱛᱮᱫ ᱠᱚ ᱡᱚᱢ ᱵᱟᱲᱟᱭ ᱜᱮᱭᱟ᱾ ᱟᱫᱚ ᱪᱮᱫ ᱠᱚ ᱢᱮᱱᱟ ᱜᱚᱝᱠᱮ ᱟᱯᱮᱥᱮᱫ ᱟᱨ ᱚᱱᱠᱟ ᱛᱚᱵᱮ ᱪᱮᱫ ᱠᱚ ᱪᱟᱥᱵᱟᱥ ᱦᱩᱭᱩᱜᱼᱟ ᱡᱚᱸᱰᱨᱟ ᱵᱟᱫᱽ ᱠᱟᱛᱮᱫ ᱨᱟᱦᱮᱲ ᱠᱚᱯᱮ ᱪᱟᱥ ᱵᱟᱲᱟᱭ ᱜᱮᱭᱟ ᱥᱮ ᱵᱟᱯᱮ ᱪᱟᱥ ᱵᱟᱲᱟᱭ ᱜᱮᱭᱟ᱾
ᱦᱮᱸ ᱦᱮᱸ ᱨᱟᱦᱮᱲ ᱠᱚᱫᱚ ᱪᱟᱥ ᱵᱟᱲᱟ ᱦᱩᱭᱩᱜ ᱜᱮᱭᱟ᱾ ᱨᱟᱦᱮᱲ ᱠᱚ ᱪᱟᱥ ᱵᱟᱲᱟ ᱦᱩᱭᱩᱜ ᱜᱮᱭᱟ ᱟᱨ ᱚᱱᱠᱟ ᱫᱚ ᱚᱱᱟᱮᱞᱤᱧ ᱞᱟᱹᱭ ᱠᱮᱫ ᱞᱮᱠᱟ᱾ ᱟᱱᱟᱡᱽ ᱯᱟᱹᱛᱤ ᱠᱚ ᱪᱟᱥ ᱫᱚ ᱦᱩᱭᱩᱜ ᱜᱮᱭᱟ᱾ ᱠᱤᱪᱷᱩ ᱠᱤᱪᱷᱩ ᱠᱚ ᱢᱮᱱᱟᱜ ᱠᱚᱣᱟ ᱡᱟᱦᱟᱸᱭ ᱫᱚ ᱥᱚᱵᱽᱡᱤ ᱠᱚ ᱪᱟᱥ ᱠᱟᱛᱮᱱ ᱵᱟᱡᱟᱨ ᱫᱷᱟᱹᱵᱤᱡ ᱟᱹᱠᱷᱨᱤᱧ ᱥᱮ ᱟᱲᱚᱛ ᱫᱷᱟᱹᱵᱤᱡ ᱠᱚ ᱤᱫᱤ ᱦᱚᱴᱚ ᱠᱟᱜ ᱜᱮᱭᱟ᱾ ᱟᱨ ᱠᱤᱪᱷᱩ ᱠᱤᱪᱷᱩ ᱠᱩᱫᱚ ᱢᱮᱱᱟᱜ ᱠᱚᱣᱟ ᱡᱟᱦᱟᱸᱭ ᱠᱚᱫᱚ ᱦᱚᱭᱛᱚ ᱚᱲᱟᱜ ᱨᱮ ᱡᱟᱦᱟᱸᱛᱤᱱᱟᱹᱜ ᱡᱚᱢ ᱥᱩᱢᱩᱝ ᱤᱱᱟᱹᱜ ᱜᱟᱱ ᱜᱮᱠᱚ ᱪᱟᱥ ᱜᱮᱭᱟ᱾ ᱮ ᱩᱱᱠᱩ ᱫᱚ ᱟᱢᱫᱟ ᱫᱚ ᱵᱟᱠᱚ ᱪᱟᱥ ᱜᱮᱭᱟ᱾
ᱟᱪᱪᱷᱟ ᱟᱹᱰᱤ ᱱᱟᱯᱟᱭ ᱟᱨ ᱚᱱᱮ ᱠᱚ ᱢᱮᱱᱟ᱾ ᱟᱞᱮ ᱥᱮᱫ ᱦᱚᱸ ᱱᱚᱣᱟ ᱟᱹᱰᱤ ᱜᱟᱱ ᱜᱮ ᱡᱚᱸᱰᱨᱟ ᱠᱚ ᱥᱮ ᱢᱮᱛᱟᱜ ᱢᱮ ᱚᱱᱟ ᱨᱟᱦᱮᱲ ᱠᱚ ᱪᱟᱥᱵᱟᱥ ᱦᱩᱭᱩᱜ ᱠᱟᱱᱟ᱾ ᱟᱫᱚ ᱟᱞᱮ ᱥᱮᱫ ᱫᱚ ᱱᱚᱜᱼᱚᱭ ᱟᱹᱰᱤ ᱜᱟᱱ ᱜᱮ ᱚᱱᱟ ᱪᱟᱥᱼᱵᱟᱥ ᱛᱮᱫᱚ ᱵᱟᱞᱮ ᱛᱟᱭᱱᱚᱢᱟ᱾ ᱮᱫ ᱟᱞᱮᱥᱮᱫ ᱫᱚ ᱱᱚᱜᱼᱚᱭ ᱫᱟᱜ ᱨᱮᱦᱚᱸ ᱥᱩᱵᱤᱫᱷᱟ ᱢᱮᱱᱟᱜᱼᱟ᱾ ᱥᱮ ᱤᱱᱟᱹ ᱵᱟᱫᱽ ᱠᱟᱛᱮᱫ ᱵᱚᱞᱮ ᱡᱟ ᱡᱟᱹᱨᱩᱲᱼᱟ ᱪᱟᱥᱵᱟᱥ ᱨᱮ ᱵᱚᱞᱮ ᱡᱚᱛᱚᱣᱟᱜ ᱜᱮ ᱥᱩᱵᱤᱫᱟ ᱢᱮᱱᱟᱜ ᱟᱨ ᱚᱠᱟᱧ ᱞᱟᱹᱭ ᱠᱟᱜᱼᱟ ᱦᱟᱸᱜ ᱪᱟᱥ ᱵᱟᱨᱮᱛᱮ ᱥᱮ ᱨᱟᱦᱮᱲ ᱪᱟᱥ ᱵᱟᱨᱮᱛᱮᱧ ᱠᱩᱞᱤ ᱠᱮᱫ ᱢᱮᱭᱟ᱾ ᱟᱫᱚ ᱤᱧᱦᱚᱸ ᱱᱚᱸᱰᱮ ᱦᱟᱸᱜ ᱢᱤᱫ ᱵᱟᱨ ᱠᱟᱛᱷᱟᱧ ᱞᱟᱹᱭᱮᱫᱟ ᱟᱫᱚ ᱟᱞᱮ ᱦᱟᱸᱜ ᱡᱚᱠᱷᱚᱱ ᱨᱟᱦᱮᱲ ᱠᱚᱞᱮ ᱪᱟᱥ ᱵᱟᱲᱟᱭ ᱜᱮᱭᱟ ᱛᱚ ᱚᱱᱟᱫᱚ ᱢᱮᱛᱟᱜ ᱢᱮ ᱟᱞᱮᱥᱮᱫ ᱫᱚ ᱜᱟᱹᱰᱭᱟᱹ ᱯᱤᱰᱷᱟᱹ ᱠᱚᱨᱮ ᱠᱚ ᱪᱟᱥ ᱵᱟᱲᱟᱭᱟ᱾ ᱥᱮ ᱤᱱᱟᱹ ᱵᱟᱫᱽ ᱠᱟᱛᱮᱫ ᱱᱚᱜᱼᱚᱭ ᱵᱟᱲᱜᱮ ᱴᱟᱸᱰᱤ ᱠᱚᱨᱮ ᱦᱚᱸᱠᱚ ᱪᱟᱥ ᱵᱟᱲᱟᱭ ᱜᱮᱭᱟ᱾ ᱟᱨ ᱥᱮ ᱤᱱᱟᱹ ᱵᱟᱫᱽ ᱠᱟᱛᱮᱫ ᱱᱚᱜᱼᱚᱭ ᱟᱞᱮ ᱥᱮᱫ ᱫᱚ ᱱᱚᱜᱼᱚᱭ ᱚᱱᱟ ᱚᱲᱟᱜ ᱠᱚᱨᱮ ᱦᱩᱸᱧ ᱧᱮᱞ ᱟᱠᱟᱜ ᱠᱚᱣᱟ ᱢᱤᱫᱵᱟᱨ ᱫᱟᱨᱮ ᱠᱚᱠᱚ ᱨᱚᱦᱚᱭ ᱵᱟᱲᱟ ᱠᱟᱜᱼᱟ ᱚᱸᱰᱮᱜ ᱜᱮ ᱪᱟᱥᱵᱟᱥ ᱦᱩᱭᱩᱜᱼᱟ ᱚᱱᱟ ᱨᱟᱦᱮᱲ ᱠᱚᱨᱮᱱᱟᱜ ᱫᱚ ᱟᱪᱪᱷᱟ ᱜᱚᱝᱠᱮ ᱟᱯᱮᱥᱮᱫ ᱫᱚ ᱚᱱᱛᱮ ᱫᱚ ᱨᱟᱪᱟ ᱠᱚᱨᱮ ᱫᱚ ᱨᱟᱦᱮᱲ ᱠᱚᱫᱚ ᱠᱚ ᱪᱟᱥ ᱵᱟᱲᱟᱠᱟᱜᱼᱟ ᱥᱮ ᱵᱟᱠᱚ ᱪᱟᱥ ᱵᱟᱲᱟ ᱠᱟᱜᱼᱟ ᱢᱤᱫ ᱵᱟᱨᱭᱟ᱾
ᱦᱮᱸ ᱦᱮᱸ ᱦᱮᱸ ᱪᱟᱥ ᱵᱟᱲᱟ ᱠᱟᱜ ᱜᱮᱭᱟᱠᱚ ᱚᱱᱠᱟᱛᱮ ᱜᱮ ᱪᱟᱥ ᱵᱟᱲᱟ ᱦᱳᱭ ᱧᱮᱞ ᱫᱚ ᱦᱩᱭ ᱠᱟᱱ ᱜᱮᱭᱟ᱾ ᱦᱚᱸ ᱟᱫᱚ ᱨᱟᱦᱮᱲ ᱠᱚᱫᱚ ᱦᱟᱸᱜ ᱟᱹᱰᱤ ᱢᱟᱨᱮ ᱦᱚᱲ ᱜᱮᱠᱚ ᱪᱟᱥᱮᱫ ᱠᱟᱱ ᱛᱟᱞᱮᱭᱟ ᱱᱮᱛᱟᱨ ᱫᱚ ᱦᱮᱸ ᱚᱻ
ᱦᱮᱸ
ᱚᱱᱠᱟ ᱥᱩᱵᱤᱫᱟ ᱞᱮᱠᱟᱱ ᱡᱟᱭᱜᱟ ᱦᱚᱸ ᱵᱟᱹᱱᱩᱜ ᱛᱮ ᱥᱮᱨᱚᱠᱚᱢ ᱫᱚ ᱪᱟᱥ ᱫᱚ ᱵᱟᱝ ᱧᱮᱞᱚᱜ ᱠᱟᱱᱟ ᱟᱹᱰᱤ ᱟᱢᱫᱟ ᱛᱮᱫᱚ ᱫᱚ ᱵᱟᱝ ᱧᱮᱞᱚᱜ ᱠᱟᱱᱟ ᱠᱚᱢ ᱥᱚᱢ ᱠᱚᱨᱮ ᱠᱚ ᱪᱟᱥᱮᱫ ᱠᱟᱱ ᱜᱮᱭᱟ ᱪᱟᱥ ᱫᱚ
ᱟᱪᱪᱷᱟ